ᱜᱚᱝᱠᱮ ᱡᱚᱦᱟᱨ ᱜᱮ᱾
ᱦᱚᱭ ᱜᱚᱝᱠᱮ ᱡᱚᱦᱟᱨ ᱜᱮ᱾ ᱛᱚᱦ ᱜᱚᱝᱠᱮ ᱨᱚᱲ ᱠᱩ ᱴᱷᱤᱠ ᱜᱮ ᱦᱮᱸ ᱜᱚᱝᱠᱮ ᱟᱸᱡᱚᱢ ᱧᱟᱢᱮᱜ ᱠᱟᱱᱟ ᱞᱤᱧ ᱯᱩᱨᱟᱹ ᱴᱷᱤᱠ ᱥᱟᱺᱦᱤᱡ ᱜᱮ, ᱟᱹᱞᱤᱧᱟᱜ ᱟᱸᱡᱚᱢᱚᱜ ᱠᱟᱱᱟ?
ᱟᱵᱮᱱᱟᱜ ᱦᱚᱸ ᱦᱚᱭ ᱟᱵᱮᱱᱟᱜ ᱦᱚᱸ ᱟᱸᱡᱚᱢᱚᱜ ᱠᱟᱱ ᱜᱮᱭᱟ᱾ ᱛᱷᱟᱞᱮ ᱜᱚᱝᱠᱮ ᱪᱮᱜ ᱠᱚᱵᱮᱱ ᱪᱤᱠᱟ ᱵᱟᱲᱟᱭᱮᱫᱟ? ᱦᱚᱭ ᱱᱟᱯᱟᱭ ᱜᱮ ᱢᱮᱱᱟᱜ
ᱪᱮᱜ ᱜᱮ ᱵᱟᱝ ᱜᱚᱝᱠᱮ ᱱᱚᱜ-ᱚᱸᱭ ᱚᱲᱟᱜ ᱠᱚᱨᱮ ᱜᱮ ᱫᱩᱲᱩᱵ ᱵᱟᱲᱟ ᱦᱩᱭ ᱠᱟᱱᱟ᱾
ᱟᱸᱦ ᱟᱪᱪᱷᱟ᱾
ᱟᱹᱧ ᱜᱮ ᱪᱮᱜ ᱵᱤᱱ ᱪᱤᱠᱟᱹᱭᱮᱜ ᱠᱟᱱᱟ?
ᱟᱹᱞᱤᱧ ᱦᱚᱸ ᱱᱚᱜ-ᱚᱭ ᱢᱮᱱᱟᱜ ᱟᱠᱟᱜ ᱞᱤᱝᱟ ᱚᱲᱟᱜ ᱠᱚᱨᱮ ᱜᱮ᱾
ᱟᱪᱪᱷᱟ ᱟᱪᱪᱷᱟ᱾ ᱛᱟᱦᱞᱮ ᱜᱚᱝᱠᱮ ᱪᱤᱜ ᱥᱟᱛᱟᱢ ᱤᱫᱤ ᱠᱟᱛᱮ ᱞᱟᱝ ᱨᱚᱯᱚᱲᱟ ᱞᱟᱹᱭ ᱛᱟᱞᱟᱝ ᱢᱮ ᱥᱮ?
ᱜᱚᱝᱠᱮ ᱛᱤᱦᱤᱧ ᱫᱚ ᱦᱟᱞᱟᱝ ᱫᱚ ᱠᱟᱹᱴᱤᱡ ᱟᱵᱚ ᱥᱟᱱᱛᱟᱲ ᱦᱚᱯᱚᱱᱟᱜᱼᱼ ᱩᱢ ᱯᱟᱛᱟ ᱯᱚᱨᱚᱯ ᱤᱫᱤᱢ ᱵᱟᱨᱮᱛᱼᱼ
ᱟᱪᱪᱷᱟ ᱟᱪᱷᱟ ᱟᱪᱷᱟ ᱦᱳᱭ ᱦᱳᱭ ᱛᱟᱦᱞᱮ ᱱᱚᱣᱟ ᱤᱫᱤ ᱠᱟᱛᱮᱜ ᱜᱮ ᱨᱚᱯᱚᱲᱟ᱾
ᱦᱳᱭ
ᱛᱚ ᱜᱚᱝᱠᱮ ᱛᱟᱦᱚᱞᱮ ᱱᱚᱣᱟ ᱯᱟᱛᱟ ᱯᱚᱨᱚᱵᱽ ᱮᱢ ᱞᱟᱹᱭ ᱠᱮᱫᱟ ᱛᱚ ᱱᱚᱣᱟ ᱯᱟᱛᱟ ᱯᱚᱨᱚᱵᱽ ᱠᱚ ᱦᱩᱭᱩᱜ ᱜᱮᱭᱟ ᱟᱯᱮᱥᱮᱱ
ᱦᱮᱸ ᱟᱞᱮ ᱥᱮᱱ ᱟᱵᱚ ᱥᱟᱱᱛᱟᱲᱟᱜ ᱡᱟᱦᱟᱸ ᱛᱤᱱᱟᱹᱜ ᱯᱚᱨᱚᱵᱽ ᱠᱚ ᱢᱮᱱᱟᱜ ᱠᱟᱫᱟ ᱡᱮᱢᱚᱱ ᱵᱟᱦᱟ ᱥᱚᱦᱨᱟᱭ ᱚᱱᱟ ᱫᱚ ᱟᱵᱚᱣᱟᱜ ᱛᱚ ᱢᱟᱨᱟᱝ ᱯᱚᱨᱚᱵᱽ ᱠᱟᱱᱟ᱾
ᱦᱩᱸ ᱦᱩᱸ ᱦᱩᱸ
ᱦᱮᱸ ᱚᱱᱟ ᱯᱚᱨᱚᱵᱽ ᱫᱚ ᱟᱞᱮ ᱫᱚᱞᱮ ᱢᱟᱱᱟᱣ ᱛᱟᱦᱮᱱ ᱜᱮᱭᱟ ᱟᱨ ᱚᱱᱟ ᱵᱮᱜᱚᱨ ᱦᱚᱸ ᱟᱢᱫᱟ ᱜᱟᱱ ᱟᱵᱚᱣᱟᱜ ᱯᱚᱨᱚᱵᱽ ᱠᱚ ᱢᱮᱱᱟᱜ ᱟᱠᱟᱫᱟ ᱚᱱᱟ ᱠᱚᱦᱚᱸ ᱞᱮ ᱢᱟᱱᱟᱣ ᱛᱟᱦᱮᱸᱫ ᱜᱮ ᱵᱚᱸᱜᱟ ᱵᱩᱨᱩ ᱠᱚ ᱢᱮᱱᱟᱜ ᱟᱠᱟᱫ ᱛᱟᱵᱚᱱᱟ᱾
ᱟᱪᱪᱷᱟ ᱟᱪᱪᱷᱟ ᱱᱚᱜᱼᱚᱭ ᱡᱮ ᱥᱚᱨᱦᱟᱭ ᱜᱚᱝᱠᱮ ᱛᱚ ᱞᱟᱹᱭ ᱟᱠᱚᱼᱼ ᱢᱚᱬᱮ ᱥᱤᱧ ᱢᱚᱬᱮ ᱧᱤᱫᱟᱹ ᱦᱟᱹᱛᱤ ᱞᱮᱠᱟᱱ ᱯᱚᱨᱚᱵᱽ ᱠᱟᱱ ᱛᱟᱵᱚᱱᱟ ᱛᱚ ᱱᱚᱣᱟ ᱦᱟᱛᱤ ᱞᱮᱠᱟᱱ ᱫᱚ ᱪᱮᱜ? ᱠᱟ ᱢᱟᱱᱮ ᱪᱮᱫ ᱠᱟ ᱯᱮ ᱢᱟᱱᱟᱣ ᱜᱮᱭᱟ ᱢᱚᱬᱮ ᱥᱤᱧ ᱢᱚᱬᱮ ᱧᱤᱫᱟᱹ ᱜᱮᱥᱮ ᱚᱠᱟᱞᱮᱠᱟ?
ᱦᱳᱭ ᱜᱚᱢᱠᱮ ᱢᱚᱬᱮ ᱥᱤᱧ ᱢᱚᱬᱮ ᱧᱤᱫᱟᱹ ᱫᱚ ᱟᱵᱚ ᱫᱚ ᱩᱢ ᱢᱟᱦᱟ ᱫᱤᱭᱮᱯᱚᱨ ᱵᱚᱸᱜᱟ ᱢᱟᱦᱟ ᱫᱤᱭᱮᱯᱚᱨ ᱠᱷᱩᱱᱴᱟᱹᱣ ᱡᱟᱞᱮ ᱛᱟᱯᱚᱨ ᱡᱟᱡᱽᱞᱮ ᱢᱟᱦᱟ ᱢᱚᱬᱮ ᱢᱟᱦᱟ ᱢᱮᱱᱟᱜ ᱛᱟᱵᱚᱱᱟ ᱛᱚ ᱦᱳᱭ ᱜᱚᱢᱠᱮ ᱟᱫᱚ ᱠᱷᱟᱱ ᱯᱩᱭᱞᱩ ᱡᱟᱦᱟᱸ ᱩᱢ ᱢᱟᱦᱟ ᱩᱱᱫᱚ ᱟᱵᱚ ᱫᱚ ᱮᱜᱼᱼ ᱥᱟᱯᱷᱟ ᱯᱟᱭᱨᱟ ᱥᱟᱯᱷᱟᱜ ᱟᱵᱚᱱ ᱠᱤᱪᱨᱤᱡ ᱠᱚ ᱥᱟᱯᱷᱟᱭ ᱞᱟᱜᱟᱜᱼᱟ᱾ ᱫᱤᱭᱮᱯᱚᱨ ᱛᱟᱨ ᱦᱮᱸ ᱛᱟᱨᱯᱚᱨᱮ ᱡᱟᱦᱟᱸ ᱵᱟᱦᱟ ᱢᱮᱱᱟᱜ ᱠᱟᱫᱟ ᱡᱟᱦᱟᱸ ᱫᱚ ᱵᱚᱸᱜᱟ ᱢᱟᱦᱟ᱾
ᱦᱩᱸ
ᱚᱱᱟ ᱫᱚ ᱥᱚᱨᱦᱟᱭ ᱵᱟᱨᱮᱛᱮ ᱠᱟᱹᱴᱤᱡ ᱜᱚᱴ ᱨᱮ ᱵᱚᱸᱜᱟ ᱵᱟᱲᱟ ᱦᱩᱭᱩᱜ ᱛᱟᱦᱮᱸᱫ᱾
ᱟᱪᱪᱷᱟ ᱟᱪᱪᱷᱟ ᱛᱟᱨᱢᱟᱱᱮ ᱱᱚᱣᱟ ᱢᱚᱬᱮ ᱢᱟᱦᱟ ᱢᱚᱬᱮ ᱢᱟᱦᱟ ᱜᱮᱯᱮ ᱢᱟᱱᱟᱣᱟ ᱟᱨᱠᱤ ᱤᱭᱟᱹ ᱵᱷᱟᱜᱮ
ᱦᱳᱭ ᱦᱳᱭ ᱦᱮᱸ ᱢᱚᱬᱮ ᱢᱟᱦᱟ ᱜᱮ ᱟᱞᱮ ᱫᱚ ᱟᱹᱰᱤ ᱨᱟᱹᱥᱠᱟᱹ ᱥᱟᱞᱟᱜ ᱞᱮ ᱢᱟᱱᱟᱣ ᱛᱟᱦᱮᱸᱫ᱾ ᱜᱚᱝᱠᱮ ᱛᱟᱞᱦᱮ ᱮᱱᱮᱡ ᱥᱮᱨᱮᱧ ᱠᱚᱫᱚ ᱟᱞᱮᱫᱚ ᱮᱸᱜ ᱵᱚᱸᱜᱟ ᱦᱤᱞᱳᱜ ᱠᱷᱚᱱ ᱜᱮᱞᱮ ᱥᱟᱹᱨᱫᱤ ᱮᱛᱚᱦᱚᱵ ᱛᱟᱦᱮᱸᱫ᱾
ᱟᱪᱪᱷᱟ ᱮᱱᱮᱡ ᱥᱮᱨᱮᱧ ᱦᱚᱸ ᱢᱚᱴᱟᱢᱩᱴᱤ ᱵᱷᱟᱜᱤ ᱜᱮᱯᱮ ᱮᱱᱮᱡ ᱥᱮᱨᱮᱧᱟ
ᱦᱮᱸ ᱟᱞᱮᱥᱮᱱ ᱫᱚ ᱮᱱᱮᱡ ᱥᱮᱨᱮᱧ ᱦᱚᱸ ᱟᱹᱰᱤ ᱡᱟᱹᱥᱛᱤ ᱜᱮᱞᱮ ᱮᱱᱮᱡ ᱥᱮᱨᱮᱧᱮᱫ ᱛᱟᱦᱮᱸᱫ ᱟᱨ ᱛᱟᱦᱞᱮ ᱜᱚᱢᱠᱮ ᱟᱯᱮᱥᱮᱱ ᱫᱚ ᱚᱠᱟᱞᱮᱠᱟ ᱥᱚᱨᱦᱟᱭ ᱯᱚᱨᱚᱵᱽ ᱫᱚ ᱚᱠᱟ ᱞᱮᱠᱟ ᱯᱮ ᱢᱟᱱᱟᱣ ᱛᱟᱦᱮᱸᱫ?
ᱥᱮ ᱦᱟᱜ ᱞᱟ. ᱭ ᱟᱠᱚ ᱦᱟᱛᱤ ᱞᱮᱠᱟᱱ ᱯᱚᱨᱚᱵ ᱠᱟᱱ ᱛᱟᱵᱚᱱᱟ ᱱᱚᱣᱟ ᱜᱮ ᱡᱷᱚᱛᱚ ᱠᱷᱚᱱ ᱞᱟᱴᱩ ᱯᱚᱨᱚᱵ ᱢᱮᱱᱠᱦᱟᱱ ᱥᱮᱫᱟᱭ ᱪᱮᱫ ᱠᱟᱠᱚ ᱢᱟᱱᱟᱣ ᱮᱫ ᱛᱟᱦᱮᱱᱟ ᱠᱤ ᱮᱱᱮᱡ ᱥᱮᱨᱮᱧ ᱛᱟᱞᱟ ᱛᱮᱜᱮ ᱜᱚᱴᱟ ᱧᱤᱫᱟᱹ ᱠᱚ ᱟᱸᱜᱟᱭᱮᱫ ᱛᱟᱦᱮᱱᱟ ᱚᱱᱠᱟ ᱞᱮᱠᱟ ᱫᱚ ᱦᱟᱜ ᱮᱠᱷᱚᱱ ᱫᱚ ᱟᱞᱮᱥᱮᱫ ᱫᱚ ᱵᱟᱝ ᱦᱩᱭᱩᱜ ᱠᱟᱱᱟ᱾
ᱟᱪᱪᱷᱟ ᱟᱪᱪᱷᱟ
ᱦᱩᱸ ᱚᱱᱠᱟ ᱨᱟᱹᱥᱠᱟᱹ ᱵᱟᱲᱟ ᱞᱮᱠᱟ ᱚᱱᱠᱟ ᱮᱱᱮᱡ ᱜᱮᱭᱟ ᱠᱚ ᱥᱮ ᱜᱚᱴᱟ ᱧᱤᱫᱟᱹ ᱮᱱᱮᱡ ᱥᱮᱨᱮᱧ ᱛᱮ ᱨᱟᱹᱥᱠᱟᱹ ᱛᱮᱵᱩ ᱱᱚᱝᱠᱟ ᱞᱮᱠᱟ ᱛᱚ ᱵᱟᱝᱜᱮ
ᱦᱮᱸ ᱟᱫᱚ ᱮᱱᱮᱡ ᱫᱚᱯᱮ ᱮᱱᱮᱡ ᱛᱟᱦᱮᱸᱜ ᱜᱮᱭᱟ ᱟᱫᱚ ᱠᱟᱹᱴᱤᱡ ᱠᱚᱢ ᱧᱚᱜ ᱦᱮᱸ ᱵᱟᱝ
ᱦᱮᱸ ᱦᱮᱸ ᱦᱮᱸ
ᱳ ᱞᱟᱦᱟ ᱢᱟᱱᱮ ᱯᱟᱹᱦᱤᱞ ᱡᱮᱢᱚᱱ ᱦᱩᱭᱩᱜ ᱠᱟᱱ ᱛᱟᱦᱮᱸᱫ ᱡᱮ ᱥᱟᱨᱟᱥᱤᱧ ᱥᱟᱨᱟ ᱧᱤᱫᱟᱹ ᱠᱚ ᱮᱱᱮᱡ ᱠᱟᱛᱮᱫ ᱳ ᱨᱟᱹᱥᱠᱟᱹ ᱡᱚᱝ ᱠᱟᱱ ᱛᱟᱦᱮᱸᱱ ᱚᱱᱠᱟ ᱞᱮᱠᱟ ᱫᱚ ᱮᱠᱷᱚᱱ ᱫᱚ ᱵᱟᱝ ᱦᱩᱭᱩᱜ ᱠᱟᱱᱟ ᱟᱯᱮᱥᱮᱱ ᱫᱚ ᱦᱮᱸ ᱵᱟᱝ
ᱵᱟᱝᱜᱮ ᱵᱟᱝᱜᱮ ᱟᱨ ᱜᱚᱢᱠᱮ ᱛᱚ ᱟᱸᱡᱚᱢ ᱦᱩᱭ ᱠᱟᱱᱟ ᱵᱟᱝᱢᱟ ᱡᱮ ᱥᱚᱨᱦᱟᱭ ᱠᱚᱨᱮ ᱯᱮᱲᱟ ᱠᱚᱠᱚ ᱞᱟᱹᱭ ᱟᱠᱚᱜᱮᱭᱟ ᱱᱚᱝᱠᱟ ᱯᱮᱲᱟ ᱠᱚᱯᱮ ᱞᱟᱹᱭ ᱟᱠᱚ ᱜᱮᱭᱟ ᱠᱩᱢᱟᱹᱝ ᱛᱟᱠᱚ ᱦᱟᱛᱚᱢ ᱛᱟᱠᱚ
ᱦᱳᱭ ᱜᱚᱢᱠᱮ ᱟᱞᱮᱥᱮᱱ ᱫᱚ ᱵᱟᱦᱟ ᱯᱚᱨᱚᱵᱽ ᱢᱟᱱᱮ ᱟᱵᱚᱣᱟᱜ ᱛᱚ ᱡᱚᱛᱚ ᱠᱷᱚᱱ ᱢᱟᱨᱟᱝ ᱯᱚᱨᱚᱵᱽ ᱠᱟᱱᱟ ᱛᱟᱦᱚᱞᱮ ᱠᱷᱟᱱ ᱫᱚ ᱟᱞᱮ ᱫᱚ ᱥᱩᱨ ᱥᱩᱯᱩᱨ ᱯᱮᱲᱟ ᱡᱟᱦᱟᱸᱭ ᱠᱚ ᱢᱮᱱᱟᱜ ᱠᱚᱛᱟᱵᱚᱱᱟ ᱩᱱᱠᱩ ᱩᱱᱠᱩ ᱫᱚ ᱥᱟᱱᱟᱢ ᱜᱮᱞᱮ ᱱᱮᱣᱛᱟ ᱠᱚ ᱛᱟᱦᱮᱸᱫ ᱥᱚᱨᱦᱟᱭ ᱨᱮᱫᱚ᱾
ᱟᱪᱪᱷᱟ ᱟᱪᱪᱷᱟ ᱟᱨ ᱱᱚᱝᱠᱟ ᱞᱩᱜᱤ ᱯᱟᱹᱧᱪᱤ ᱯᱮ ᱮᱢᱟ ᱠᱚᱜᱮᱭᱟ᱾ᱚᱱᱟ ᱥᱚᱨᱦᱟᱭ ᱠᱚᱨᱮ ᱯᱮ ᱦᱤᱡᱩᱜ ᱜᱮᱭᱟ ᱟᱞᱮᱥᱮᱫ ᱫᱚ ᱱᱚᱝᱠᱟ ᱢᱮᱱᱟᱜ ᱠᱟᱫᱟ ᱡᱟᱦᱟᱸ ᱛᱤᱱᱟᱹᱜ ᱯᱮᱲᱟ ᱠᱚᱜᱮ ᱞᱟᱹᱭ ᱞᱟᱹᱭ ᱟᱠᱚᱣᱟᱞᱮ ᱥᱟᱱᱟᱢ ᱠᱚᱜᱮᱞᱮ ᱮᱢᱟ ᱠᱚᱣᱟ᱾
ᱟᱪᱪᱷᱟ ᱟᱪᱪᱷᱟ᱾ᱦᱮᱸ ᱜᱚᱝᱠᱮ ᱟᱞᱮ ᱥᱮᱱ ᱦᱚᱸ ᱚᱱᱠᱟ ᱜᱮ ᱟᱫᱚ ᱱᱟᱜ ᱡᱟᱦᱟᱸᱭ ᱱᱟᱱᱟ ᱠᱩᱢᱟᱹᱝ ᱦᱟᱛᱚᱢ ᱢᱟᱢᱚ ᱮᱢᱟᱱ ᱠᱚ ᱦᱤᱡᱩᱜᱼᱟ᱾ ᱩᱱᱠᱩ ᱠᱚᱫᱚ ᱟᱞᱮ ᱦᱚᱞᱮ ᱨᱩᱜᱽᱲᱤᱡ ᱠᱚ ᱛᱟᱦᱮᱱ ᱜᱮᱭᱟ᱾
ᱦᱮᱸ ᱦᱮᱸ ᱟᱪᱪᱷᱟ ᱟᱪᱪᱷᱟ᱾ᱟᱹᱰᱤ ᱱᱟᱯᱟᱭ ᱜᱚᱝᱠᱮ ᱥᱮᱫᱟᱭ ᱠᱷᱚᱱ ᱚᱱᱠᱟ ᱠᱚ ᱫᱚᱦᱚ ᱟᱹᱜᱩ ᱟᱠᱟᱫ ᱵᱚᱱᱟ ᱱᱚᱝᱠᱟ ᱜᱮ ᱟᱞᱮ ᱦᱚᱸᱞᱮ ᱮᱢ ᱤᱫᱤᱭᱟ ᱠᱚ ᱜᱮᱭᱟ᱾ ᱛᱚ ᱜᱚᱝᱠᱮ ᱟᱯᱮ ᱥᱮᱫ ᱦᱮᱸ ᱞᱟᱹᱭ ᱵᱤᱱ
ᱟᱹᱞᱤᱧ ᱞᱤᱧ ᱢᱮᱱᱮᱫ ᱠᱟᱱ ᱛᱟᱦᱮᱸᱫ, ᱚᱱᱟ ᱵᱮᱜᱚᱨ ᱛᱚ ᱟᱨᱚ ᱢᱤᱫᱴᱟᱝ ᱟᱵᱚᱣᱟᱜ ᱢᱟᱨᱟᱝ ᱯᱚᱨᱚᱵᱽ ᱢᱮᱱᱟᱜ ᱟᱠᱟᱫ ᱛᱟᱵᱚᱱᱟ ᱡᱟᱦᱟᱸ ᱫᱚ ᱟᱵᱚᱣᱟᱜ ᱦᱚᱸᱜᱼ ᱱᱟ ᱵᱟᱦᱟ ᱦᱮᱸ ᱵᱟᱝ? ᱚᱱᱟ ᱵᱟᱨᱮᱛᱮ ᱟᱵᱮᱱᱟᱜ ᱠᱟᱹᱴᱤᱡ ᱠᱟᱛᱷᱟ ᱞᱤᱧ ᱟᱸᱡᱚᱢ ᱞᱟᱹᱜᱤᱫ
ᱚ ᱟᱞᱮᱥᱮᱫ ᱫᱚ ᱦᱟᱸᱜ ᱱᱚᱣᱟ ᱵᱟᱦᱟ ᱫᱚ ᱦᱟᱸᱜ ᱯᱚᱛᱤ ᱥᱮᱨᱢᱟ ᱫᱚ ᱜᱚᱝᱠᱮ ᱵᱟᱝ ᱦᱩᱭᱩᱜ ᱜᱮᱭᱟ᱾ ᱢᱟᱱᱮ ᱚᱠᱟ ᱥᱮᱨᱢᱟ ᱫᱚᱞᱮ ᱢᱟᱜᱽ ᱢᱚᱬᱮ ᱜᱮᱭᱟ᱾ ᱚᱠᱟ ᱥᱮᱨᱢᱟ ᱫᱚᱞᱮ ᱵᱟᱦᱟ ᱜᱮᱭᱟ ᱦᱟᱸᱜ᱾
ᱟᱪᱪᱷᱟ ᱟᱪᱪᱷᱟ᱾
ᱟᱯᱮᱥᱮᱫ ᱫᱚ ᱚᱠᱟ ᱞᱮᱠᱟ ᱢᱟᱜᱽ ᱢᱚᱬᱮ ᱜᱮᱭᱟ ᱯᱮ? ᱥᱮ ᱵᱟᱝ ᱜᱮ
ᱦᱳᱭ ᱜᱚᱢᱠᱮ ᱟᱞᱮ ᱥᱮᱱ ᱦᱚᱸᱞᱮ ᱢᱟᱜᱽ ᱢᱚᱬᱮ ᱛᱟᱦᱮᱱ ᱜᱮᱭᱟ᱾ ᱟᱫᱚ ᱟᱞᱮ ᱫᱚ ᱚᱱᱠᱟ ᱵᱟᱦᱟ ᱦᱚᱸ ᱡᱟᱣ ᱥᱮᱨᱢᱟ ᱜᱮᱞᱮ ᱢᱟᱱᱟᱣ ᱛᱟᱦᱮᱸᱫ᱾
ᱚ ᱟᱪᱪᱷᱟ᱾ ᱟᱞᱮ ᱫᱚ ᱦᱟᱸᱜ ᱡᱩᱫᱤᱭᱳ ᱱᱤᱭᱟᱹ ᱥᱮᱨᱢᱟ ᱢᱟᱜᱽ ᱢᱚᱬᱮ ᱦᱩᱭᱩᱜ ᱠᱟᱱᱟ ᱛᱟᱦᱚᱞᱮ ᱠᱷᱟᱱ ᱫᱚ ᱱᱤᱭᱟᱹ ᱥᱮᱨᱢᱟ ᱫᱚ ᱵᱟᱞᱮ ᱵᱟᱦᱟᱜᱼᱟ᱾ ᱚᱱᱠᱟ ᱢᱟᱜᱽ ᱢᱚᱬᱮ ᱟᱞᱮ‌
ᱚᱻ ᱟᱪᱪᱷᱟ ᱟᱪᱪᱷᱟ ᱟᱪᱪᱷᱟ
ᱦᱳᱭ᱾ᱟᱞᱮ ᱫᱚ ᱢᱟᱜᱽ ᱢᱚᱬᱮ ᱫᱚ ᱱᱚᱝᱠᱟ ᱵᱷᱟᱵ ᱛᱮ ᱦᱩᱭᱩᱜ ᱛᱟᱞᱮᱭᱟ ᱛᱚ᱾ ᱜᱚᱸᱥᱟᱭ ᱡᱩᱫᱤ ᱠᱚ ᱞᱟᱹᱭᱟ ᱡᱮ ᱱᱤᱭᱟᱹ ᱱᱤᱭᱟᱹ ᱥᱮᱨᱢᱟ ᱵᱚᱱ ᱢᱟᱜᱽ ᱢᱚᱬᱮ ᱛᱟᱦᱮᱸᱢᱟᱜᱽ ᱢᱚᱬᱮ ᱵᱚᱱ᱾ ᱡᱩᱫᱤ ᱞᱟᱹᱭᱟ ᱯᱮ ᱥᱮᱨᱢᱟ ᱯᱚᱨ ᱵᱚᱱ ᱢᱟᱜᱽ ᱢᱚᱬᱮ ᱯᱮ ᱥᱮᱨᱢᱟ ᱢᱟᱱᱮ ᱜᱚᱸᱥᱟᱸᱟᱭ ᱚᱠᱟ ᱞᱮᱠᱟ ᱠᱚ ᱞᱟᱹᱭ ᱛᱟᱞᱮ, ᱚᱱᱠᱟ ᱵᱷᱟᱵ ᱛᱮᱞᱮ ᱢᱟᱜᱽ ᱢᱚᱬᱮ ᱜᱮᱭᱟ᱾ ᱵᱟᱠᱷᱟᱱ ᱵᱟᱦᱟ ᱫᱚ ᱯᱚᱛᱤ ᱥᱮᱨᱢᱟ ᱜᱮ᱾
ᱚ ᱟᱪᱪᱷᱟ ᱟᱪᱪᱷᱟ᱾ ᱛᱟᱦᱚᱞᱮ ᱜᱚᱝᱠᱮ ᱟᱵᱚᱣᱟᱜ ᱡᱟᱦᱟᱸ ᱵᱟᱦᱟ ᱯᱚᱨᱚᱵᱽ ᱦᱮᱸ ᱥᱮ ᱚᱱᱟ ᱫᱚ ᱠᱟ ᱠᱟᱹᱴᱤᱡ ᱟᱻᱟᱵᱮᱱ ᱴᱷᱮᱱ ᱠᱷᱚᱱ ᱵᱟᱲᱟᱭ ᱞᱤᱧ ᱠᱷᱚᱚᱡ ᱠᱟᱱᱟ᱾ᱡᱮ ᱵᱟᱦᱟ ᱫᱚ ᱟᱵᱚ ᱫᱚ ᱪᱮᱫ ᱞᱟᱹᱜᱤᱫ ᱵᱚᱱ ᱵᱟᱦᱟᱜ ᱛᱟᱦᱮᱸᱫ ᱵᱟᱦᱟ ᱯᱚᱨᱚᱵᱽ ᱫᱚ ᱪᱮᱫ ᱞᱟᱹᱜᱤᱫ ᱵᱚ ᱢᱟᱱᱟᱣ ᱛᱟᱦᱮᱸᱫ
ᱛᱚ ᱜᱚᱝᱠᱮ ᱚᱱᱠᱟ ᱞᱮᱠᱟ ᱦᱚᱸ ᱵᱟᱲᱟᱭ ᱠᱚᱫᱚ ᱵᱟᱹᱱᱩᱜ ᱟᱠᱟᱫᱟ᱾ ᱟᱫᱚ ᱢᱤᱫ ᱟᱵᱚ ᱵᱚᱸᱜᱟ ᱵᱩᱨᱩᱳ ᱦᱳᱭᱛᱳ ᱥᱮᱫᱟᱭ ᱠᱷᱚᱱᱚ ᱠᱚ ᱢᱟᱱᱟᱣ ᱟᱹᱜᱩ ᱟᱠᱟᱫ ᱛᱟᱵᱚᱱᱟ ᱟᱫᱚ ᱩᱱᱟᱹᱜ ᱩᱱᱟᱹᱜ ᱫᱚ ᱵᱟᱹᱞᱤᱧ ᱵᱟᱲᱟᱭᱟ ᱛᱚ᱾ᱚᱱᱟ ᱠᱚ ᱫᱚᱦᱚ ᱠᱷᱟᱹᱛᱤᱨ ᱜᱮ ᱦᱳᱭᱛᱳ ᱵᱚᱱ ᱵᱟᱦᱟ ᱜᱮᱭᱟ᱾ ᱟᱹᱵᱤᱱ ᱜᱮ ᱡᱩᱫᱤ ᱵᱤᱱ ᱵᱟᱲᱟᱭ ᱠᱷᱟᱱ ᱫᱚ ᱞᱟᱹᱭ ᱟᱞᱤᱧ ᱵᱮᱱ
ᱦᱳᱭ ᱠᱟᱹᱴᱤᱡ ᱜᱚᱢᱠᱮ᱾ ᱟᱹᱞᱤᱧ ᱡᱟᱦᱟᱸ ᱛᱤᱱᱟᱹᱜ ᱜᱟᱱ ᱞᱤᱧ ᱵᱟᱰᱟᱭ ᱛᱤᱭᱳᱜ ᱟᱠᱟᱫᱟ ᱚᱱᱟ ᱠᱚᱫᱚ
ᱦᱮᱸ
ᱟᱵᱚ ᱫᱚᱵᱚᱱ ᱵᱟᱦᱟᱜ ᱛᱟᱦᱮᱱᱟ ᱛᱚ ᱵᱟᱦᱟ ᱵᱚᱸᱜᱟ ᱡᱚᱠᱷᱚᱱ ᱥᱟᱜᱮᱱ ᱤᱭᱟᱹ ᱫᱟᱨᱮ ᱠᱚᱨᱮ ᱥᱟᱜᱟᱱ ᱥᱟᱠᱟᱢ ᱠᱚ ᱥᱟᱜᱮᱱᱚᱜᱼᱟ, ᱵᱟᱦᱟᱜᱼᱟ ᱱᱟᱣᱟ ᱱᱟᱣᱟ ᱵᱟᱦᱟ ᱦᱮᱸ ᱥᱮ ᱵᱟᱝ? ᱟᱵᱚ ᱥᱟᱱᱛᱟᱲ ᱦᱚᱯᱚᱱᱟᱜ ᱛᱚ ᱫᱟᱨᱮ ᱱᱟᱹᱲᱤ ᱪᱮᱛᱟᱱ ᱜᱮ ᱱᱤᱨᱵᱷᱚᱨ ᱠᱟᱛᱮᱫ ᱵᱚᱱ ᱛᱟᱦᱮᱱ ᱛᱟᱦᱮᱱᱟ ᱥᱮ ᱟᱹᱰᱤ ᱯᱟᱹᱦᱤᱞ ᱠᱷᱚᱱ ᱜᱮ
ᱦᱮᱸ ᱦᱮᱸ ᱦᱮᱸ
ᱦᱮᱸ ᱟᱫᱚ ᱦᱚᱜᱼ ᱱᱟᱜᱮ ᱟᱵᱚ ᱫᱚ ᱵᱟᱦᱟᱜ ᱟᱵᱚ ᱦᱟᱸᱜ ᱟᱫᱚ ᱚᱱᱮ ᱢᱩᱨᱩᱜ ᱵᱟᱦᱟ ᱡᱟᱦᱟᱸ ᱠᱚ ᱞᱟᱹᱭ ᱟᱵᱚ ᱫᱚ ᱛᱤᱱ ᱵᱷᱳᱨ ᱦᱟᱸᱜ ᱵᱟᱵᱚᱱ ᱵᱟᱦᱟᱜ ᱠᱟᱱᱟ᱾ᱩᱱ ᱵᱷᱳᱨ ᱫᱚ ᱚᱱᱟ ᱢᱩᱨᱩᱜ ᱵᱟᱦᱟ ᱨᱮᱱᱟᱜ ᱨᱟᱥᱟ ᱠᱚᱫᱚ ᱵᱟᱵᱚᱱ ᱪᱮᱯᱮᱡᱟ ᱚᱱᱟ ᱵᱚᱱ ᱵᱚᱸᱜᱟ ᱞᱟᱦᱟᱭᱟ ᱦᱮᱸ ᱛᱚ ᱮᱢᱟᱱ ᱮᱢᱟᱱ ᱡᱮᱢᱚᱱ ᱥᱟᱨᱡᱚᱢ ᱵᱟᱦᱟ ᱠᱚ ᱢᱮᱱᱟᱜ ᱠᱟᱫᱟ, ᱢᱟᱛᱠᱚᱢ ᱵᱟᱦᱟ ᱠᱚ ᱢᱮᱱᱟᱜ ᱠᱟᱫᱟ ᱡᱟᱭᱦᱳᱠ ᱢᱮ ᱚᱱᱠᱟ ᱚᱱᱟ ᱚᱱᱟ ᱵᱚ ᱟᱜᱮ ᱵᱚᱱ ᱵᱚᱸᱜᱟ ᱞᱟᱦᱟᱭᱟ, ᱵᱟᱦᱟᱨᱮ ᱛᱟᱨᱯᱚᱨᱮ ᱟᱵᱚ ᱚᱱᱟ ᱵᱚᱱ ᱪᱮᱯᱮᱡ ᱦᱟᱹᱴᱤᱧ ᱡᱚᱝ-ᱟ᱾
ᱛᱟᱨᱢᱟᱱᱮ ᱱᱚᱣᱟ ᱫᱟᱨᱮ ᱱᱟᱹᱲᱤ ᱥᱟᱶ ᱦᱚᱸ ᱟᱵᱚᱣᱟᱜ ᱥᱟᱜᱟᱹᱭ ᱢᱮᱱᱟᱜᱼᱟ᱾ᱚᱱᱟ ᱠᱷᱟᱹᱛᱤᱨ ᱜᱮ ᱱᱚᱣᱟ ᱫᱚᱵᱩᱱ ᱵᱟᱦᱟᱜ ᱠᱟᱱᱟ ᱥᱮ ᱪᱮᱫ
ᱦᱳᱭ ᱦᱳᱭ ᱦᱳᱭ
ᱟᱪᱷᱟ ᱟᱪᱷᱟ ᱾ ᱦᱮᱸ ᱱᱚ ᱡᱮᱢᱚᱱ ᱱᱚᱣᱟ ᱤᱭᱟᱹ ᱪᱮᱫ ᱠᱚ ᱞᱟᱹᱭ ᱠᱮᱫᱟ ᱚᱱᱟ ᱠᱮ ᱴᱷᱤᱠ ᱦᱮ ᱚᱱᱮ ᱥᱤᱢ ᱵᱚᱱ ᱡᱚᱢ ᱠᱚᱜᱮ ᱫᱚ ᱪᱮᱫ ᱠᱚ ᱞᱟᱹᱭ ᱠᱮᱫᱚ
ᱮᱻ ᱮᱨᱚᱜ ᱥᱤᱢ ᱢᱮᱱᱟᱜ ᱟᱠᱟᱫᱟ ᱾
ᱦᱮᱸ ᱦᱮᱸ ᱱᱚᱣᱟ ᱮᱨᱚᱜ ᱥᱤᱢ ᱫᱚ ᱮᱨᱚᱜ ᱥᱤᱢ ᱫᱚ ᱱᱚᱝᱠᱟ ᱞᱮᱠᱟ ᱞᱤᱧ ᱵᱟᱰᱟᱭᱟ ᱟᱯᱮ ᱥᱮᱜ ᱢᱮᱱᱟᱜ ᱜᱮᱭᱟ ᱱᱚᱣᱟ ᱮᱨᱚᱜ ᱥᱤᱢ ᱾
ᱦᱚᱭ ᱜᱚᱢᱠᱮ ᱟᱞᱮ ᱟᱞᱮ ᱥᱮᱱ ᱦᱚᱸ ᱢᱮᱱᱟᱜ ᱜᱮᱭᱟ ᱾
ᱱᱚᱝᱠᱟ ᱥᱤᱢ ᱠᱚᱵᱚᱱ ᱟᱹᱥᱩ ᱞᱮᱫ ᱠᱚᱣᱟ ᱛᱚ ᱚᱱᱟ ᱠᱷᱟᱹᱛᱤᱨ ᱡᱮᱛᱮ ᱥᱤᱢ ᱠᱚ ᱴᱷᱤᱠ ᱴᱷᱟᱠ ᱠᱚ ᱛᱟᱦᱮᱱ ᱛᱟᱵᱚᱱ ᱢᱟ ᱱᱚᱣᱟ ᱠᱷᱟᱹᱛᱤᱨ ᱜᱮ ᱵᱟᱹᱥ ᱱᱚᱣᱟ ᱮᱨᱚᱜ ᱥᱤᱢ ᱠᱚᱫᱚ ᱵᱚᱱ ᱵᱚᱸᱜᱟᱜ ᱜᱮᱭᱟ ᱚᱱᱮ ᱚᱱᱠᱟ ᱞᱤᱧ ᱵᱟᱰᱟᱭ ᱟᱠᱟᱫᱟ
ᱟᱪᱷᱟ ᱜᱚᱝᱠᱮ ᱟᱹᱞᱤᱧ ᱡᱟᱦᱟᱸ ᱛᱤᱱᱟᱹᱜ ᱞᱤᱧ ᱵᱟᱰᱟᱭ ᱛᱤᱭᱳᱜ ᱟᱠᱟᱫᱟ ᱥᱮ ᱮᱨᱚᱜ ᱥᱤᱢ ᱫᱚ ᱟᱵᱚ ᱫᱚ ᱚᱱᱮ ᱪᱟᱥ ᱮᱛᱚᱦᱚᱵ ᱞᱟᱦᱟ ᱪᱟᱥ ᱟᱵᱚᱱ ᱛᱚ ᱦᱟᱸᱜ ᱟᱵᱚ ᱫᱚ ᱟᱥᱟᱲ ᱵᱚᱸᱜᱟ ᱵᱚᱱ ᱪᱟᱥᱟ ᱟᱫᱚ ᱚᱱᱮ ᱦᱟᱸᱜ ᱜᱟᱹᱪᱷᱤ ᱠᱚ
ᱦᱩᱸ ᱦᱩᱸ
ᱟᱫᱚ ᱡᱚᱠᱷᱚᱱ ᱵᱚᱱ ᱨᱚᱦᱚᱭᱟ ᱚᱱᱟ ᱞᱟᱦᱟ ᱟᱵᱚ ᱫᱚᱵᱚᱱ ᱮᱨᱚᱜ ᱥᱮᱱ ᱫᱚᱵᱚᱱ ᱡᱚᱢᱟ
ᱚᱻ ᱟᱪᱪᱷᱟ ᱚᱱᱟ ᱜᱮ ᱟᱹᱞᱤᱧ ᱫᱚ ᱵᱟᱹᱞᱤᱧ ᱩᱭᱦᱟᱹᱨᱮᱜᱼᱟ ᱛᱤᱥ ᱠᱚᱹᱧ ᱡᱚᱢᱟ ᱠᱤᱱᱛᱩ ᱡᱚᱢ ᱫᱚᱞᱮ ᱡᱚᱢ ᱵᱟᱲᱟ ᱣᱟᱠᱟᱜ ᱜᱮᱭᱟ ᱮᱨᱚᱜ ᱥᱤᱢ ᱠᱚᱫᱚ
ᱟᱪᱷᱟ ᱟᱪᱷᱟᱪᱷᱟ ᱾
ᱦᱳᱭ
ᱜᱚᱢᱠᱮ ᱛᱟᱦᱞᱮ ᱟᱵᱚ ᱛᱚ ᱵᱟᱦᱟ ᱥᱚᱨᱦᱟᱭ ᱟᱨ ᱦᱚᱸ ᱚᱱᱠᱟ ᱟᱢᱫᱟ ᱵᱚᱸᱜᱟ-ᱵᱩᱨᱩ ᱠᱚ ᱢᱮᱱᱟᱜ ᱠᱟᱜ ᱛᱟᱵᱚᱱᱟ ᱮᱱᱠᱷᱟᱱ ᱟᱹᱵᱮᱱᱟᱜ ᱠᱟᱛᱷᱟ ᱞᱮᱠᱟᱛᱮ ᱡᱟᱦᱟᱸ ᱟᱹᱞᱤᱧ ᱠᱮ ᱵᱟᱰᱟᱭ ᱥᱟᱱᱟᱭᱮᱫ ᱞᱤᱧᱟᱹ ᱡᱮ ᱠᱟᱨᱟᱢ ᱟᱯᱮ ᱥᱮᱱ ᱠᱚ ᱢᱟᱱᱟᱣ ᱛᱟᱦᱮᱱ ᱜᱮᱭᱟ ᱥᱮ ᱵᱟᱝᱟ?
ᱠᱟᱨᱟᱢ ᱠᱟᱨᱟᱢ ᱫᱚ ᱜᱚᱢᱠᱮ ᱥᱮᱫᱟᱭ ᱡᱚᱠᱷᱚᱱ ᱠᱚ ᱢᱟᱱᱟᱣ ᱵᱟᱲᱟᱭᱮᱫ ᱠᱟᱱ ᱛᱟᱦᱮᱱᱟ ᱠᱤᱱᱛᱩ ᱾ ᱛᱚ ᱮᱠᱷᱚᱱ ᱫᱚ ᱦᱟᱸᱜ ᱧᱮᱞᱚᱜ ᱠᱟᱱᱟ ᱟᱞᱮ ᱥᱮᱫ ᱫᱚ ᱚᱱᱠᱟ ᱞᱮᱠᱟ ᱫᱚ ᱵᱟᱝᱠᱚ ᱢᱟᱱᱟᱣᱮᱫ ᱠᱟᱱᱟ ᱾ ᱛᱚ ᱟᱯᱮ ᱥᱮᱫ ᱫᱚ ᱜᱚᱢᱠᱮ ᱱᱚᱣᱟ ᱠᱚ ᱢᱮᱱᱟᱜ ᱜᱮᱭᱟ ᱾
ᱦᱚᱭ ᱜᱚᱝᱠᱮ ᱟᱞᱮ ᱥᱮᱱ ᱫᱚ ᱦᱟᱸᱜ ᱠᱟᱨᱟᱢ ᱠᱚᱨᱮᱱᱟᱜ ᱪᱚᱞ ᱫᱚ ᱮᱠᱷᱚᱱ ᱦᱚᱸ ᱢᱮᱱᱟᱜ ᱦᱟᱛᱟᱲ ᱜᱮᱭᱟ ᱵᱟᱝ ᱪᱟᱵᱟᱣ ᱟᱠᱟᱱᱟ ᱾ ᱮᱸᱻ
ᱟᱪᱷᱟ ᱟᱪᱷᱟ ᱟᱪᱷᱟ ᱾
ᱟᱫᱚ ᱠᱷᱟᱱ ᱮᱠᱷᱚᱱ ᱫᱚ ᱟᱢᱫᱟ ᱞᱟᱦᱟ ᱩᱱ ᱡᱚᱠᱷᱟᱱ ᱫᱚ ᱟᱢᱫᱟ ᱜᱮ ᱪᱚᱞ ᱛᱟᱦᱮᱸ ᱠᱟᱱᱟ ᱠᱟᱢ ᱨᱮᱱᱟᱜ ᱢᱟᱱᱮ ᱟᱥᱮ-ᱯᱟᱥᱮ ᱥᱟᱱᱟᱢᱟ ᱟᱛᱳ ᱨᱮᱜᱮ ᱠᱟᱨᱟᱢ ᱠᱚ ᱢᱟᱱᱟᱣᱮᱫ ᱠᱟᱱ ᱛᱟᱦᱮᱸ ᱦᱟᱸᱜ ᱛᱚ ᱮᱠᱷᱚᱱ ᱠᱮ ᱟᱡᱫᱚ ᱠᱷᱩᱵ ᱠᱚᱢ ᱠᱚ ᱢᱟᱱᱟᱣᱮᱫ ᱠᱟᱱᱟ
ᱟᱪᱷᱟ ᱟᱞᱮ ᱥᱮᱫ ᱢᱟ ᱜᱚᱢᱠᱮ ᱟᱫ ᱪᱟᱵᱟ ᱞᱮᱠᱟ ᱜᱮ‌ ᱠᱟᱨᱟᱢ ᱢᱟ ᱮᱠᱷᱚᱱ ᱵᱟᱝ ᱦᱩᱭᱩᱜ ᱠᱟᱱᱟ ᱾ ᱛᱚ ᱪᱮᱫ ᱠᱷᱟᱹᱛᱤᱨ ᱜᱮ ᱜᱚᱢᱠᱮ ᱵᱚᱱ ᱠᱟᱨᱟᱢ ᱜᱮᱭᱟ ᱚᱱᱟ ᱵᱤᱱ ᱵᱟᱰᱟᱭᱟ ᱛᱚ ᱟᱹᱞᱤᱧ ᱫᱚ ᱵᱟᱝᱞᱤᱧ ᱵᱟᱰᱟᱭ ᱠᱮᱫᱟ ᱚᱱᱠᱟ ᱞᱮᱠᱟ
ᱠᱟᱨᱟᱢ ᱵᱟᱨᱮ ᱛᱮᱫᱚ ᱜᱚᱢᱠᱮ ᱟᱹᱞᱤᱧᱟᱜ ᱦᱚᱸ ᱤᱱᱟᱹᱜ ᱜᱟᱱ ᱫᱚ ᱵᱟᱰᱟᱭ ᱵᱟᱹᱱᱩᱜ ᱠᱟᱫᱟ ᱟᱫᱚ ᱡᱟᱦᱟᱸᱭ ᱟᱹᱞᱤᱧ ᱞᱤᱧ ᱟᱸᱡᱚᱢ ᱵᱟᱲᱟ ᱟᱠᱟᱫᱟ ᱡᱮ ᱵᱟᱝᱢᱟ ᱠᱟᱨᱟᱢ ᱨᱮᱱᱟᱜ ᱦᱚᱸ ᱟᱢᱫᱟ ᱩᱛᱟᱹᱨ ᱵᱷᱟᱜᱽ ᱢᱮᱱᱟᱜ ᱟᱠᱟᱫᱟ ᱾ ᱦᱟᱹᱴᱤᱧ ᱢᱮᱱᱟᱜ ᱟᱠᱟᱫᱟ ᱾
ᱮᱻ ᱚᱲᱟᱜ ᱨᱮᱦᱚᱸ ᱠᱚ ᱠᱟᱨᱟᱢ ᱛᱟᱦᱮᱸᱫ ᱚᱲᱟᱜ ᱨᱮ ᱡᱩᱫᱤ ᱡᱟᱦᱟᱱᱟᱜ ᱫᱩᱠ ᱵᱤᱯᱚᱫ ᱠᱚ ᱛᱟᱦᱮᱱᱟ ᱾ ᱚᱱᱟ ᱞᱟᱹᱜᱤᱫ ᱦᱚᱸᱠᱚ ᱠᱟᱨᱟᱢ ᱛᱟᱦᱮᱸᱫ ᱫᱤᱭᱮ ᱯᱚᱨ ᱟᱹᱛᱩ ᱠᱚᱨᱮᱱᱟᱜ ᱦᱮᱸ ᱥᱮ ᱵᱟᱝ ᱾ ᱟᱹᱛᱩ ᱠᱚᱨᱮ ᱡᱩᱫᱤ ᱦᱚᱭ ᱦᱤᱸᱥᱤᱫ ᱡᱟᱦᱟᱱᱟᱜ ᱵᱟᱹᱲᱤᱡ ᱦᱚᱭ ᱦᱤᱸᱥᱤᱫ ᱵᱚᱞᱚ ᱠᱚᱜᱼᱟ ᱚᱱᱟ ᱠᱚ ᱥᱟᱦᱟ ᱯᱷᱟᱨᱪᱟ ᱞᱟᱹᱜᱤᱫ ᱦᱚᱸ ᱠᱟᱨᱟᱢ ᱠᱚᱨᱟᱣ ᱛᱟᱦᱮᱸᱫ
ᱟᱪᱷᱟ ᱟᱪᱷᱟ ᱟᱪᱷᱟ ᱛᱟᱦᱚᱞᱮ ᱱᱚᱣᱟ ᱫᱩᱠ ᱵᱤᱯᱚᱫ ᱤᱫᱤ ᱠᱟᱛᱮᱜ ᱦᱚᱸᱠᱚ ᱠᱟᱨᱟᱢ ᱜᱮᱭᱟ ᱟᱨ ᱢᱟᱱᱮ ᱟᱨ ᱪᱮᱜ ᱵᱤᱱ ᱞᱟᱹᱭ ᱠᱮᱜᱼᱟ ᱟᱹᱛᱩ ᱠᱚᱨᱮ ᱠᱚ ᱠᱟᱨᱟᱢᱟ ᱱᱟᱣᱟ ᱫᱚ ᱚᱠᱟ ᱞᱮᱠᱟ
ᱜᱚᱝᱠᱮ ᱟᱹᱞᱤᱧᱟᱜ ᱡᱟᱦᱟᱸ ᱛᱤᱱᱟᱹᱜ ᱵᱟᱰᱟᱭ ᱢᱮᱱᱟᱜ ᱟᱠᱟᱫᱟ ᱡᱟᱦᱟᱸ ᱚᱲᱟᱜ ᱨᱮᱠᱚ ᱠᱟᱨᱟᱢ ᱫᱚ ᱟᱫᱚ ᱚᱲᱟᱜ ᱠᱚᱨᱮ ᱡᱩᱫᱤ ᱵᱟᱭ ᱢᱟᱱᱮ ᱠᱟᱨᱟᱢ ᱫᱟᱨᱮ ᱮᱢᱟᱱᱚᱜᱼᱟ᱾ ᱩᱱ ᱡᱚᱠᱷᱟᱱ ᱫᱚ ᱦᱮᱸ ᱚᱲᱟᱜ ᱨᱮᱱ ᱟᱫᱚ ᱦᱚᱲ ᱠᱚ ᱵᱷᱟᱹᱵᱤᱭᱟ ᱡᱮ ᱵᱟᱝᱢᱟ ᱚᱱᱟ ᱫᱚ ᱢᱤᱫᱴᱟᱹᱝ ᱮ ᱵᱟᱹᱲᱤᱡ ᱠᱟᱱᱟ ᱱᱩᱭ ᱫᱤᱯᱚᱨ ᱚᱱᱟ ᱠᱟᱨᱟᱢ ᱫᱟᱨᱮᱭ ᱠᱟᱱᱟ ᱛᱟᱦᱚᱞᱮ ᱟᱵᱚ ᱫᱚ ᱠᱟᱨᱟᱢ ᱫᱟᱨᱮ ᱟᱠᱟᱱᱟ ᱛᱟᱦᱞᱮ ᱟᱹᱵᱚ ᱫᱚ ᱚᱲᱟᱜ ᱨᱮ ᱠᱟᱨᱟᱢ ᱞᱟᱜᱟᱣ ᱟᱵᱚᱱᱟ ᱵᱟᱠᱷᱟᱱ ᱫᱚ ᱟᱵᱚᱣᱟᱜ ᱥᱩᱠ ᱥᱟᱱᱛᱤ ᱵᱟᱝ ᱦᱩᱭᱩᱜᱼᱟ ᱚᱱᱮ ᱚᱱᱠᱟ ᱠᱟᱹᱴᱤᱡ ᱟᱹᱞᱤᱧ ᱞᱤᱧ ᱟᱸᱡᱚᱢ ᱵᱟᱲᱟᱣ ᱟᱠᱟᱫᱟ
ᱟᱪᱪᱷᱟ ᱟᱪᱪᱷᱟ ᱟᱪᱪᱷᱟ ᱟᱹᱰᱤ ᱱᱟᱯᱟᱭ ᱜᱚᱝᱠᱮ ᱵᱟᱹᱞᱤᱧ ᱵᱟᱰᱟᱭ ᱠᱟᱱ ᱛᱟᱦᱮᱱ ᱞᱟᱹᱭ ᱟᱹᱞᱤᱧᱟ ᱵᱤᱱ
ᱦᱚᱭ ᱜᱚᱝᱠᱮ ᱾
ᱚᱱᱟ ᱜᱮ ᱠᱟᱨᱟᱢ ᱫᱚ ᱢᱚᱴᱟᱢᱩᱴᱤ ᱟᱯᱮ ᱥᱮᱫ ᱫᱚ ᱢᱮᱱᱟᱜ ᱟᱠᱟᱫ ᱜᱮᱭᱟ ᱵᱟᱝ
ᱦᱮᱸ ᱜᱚᱢᱠᱮ ᱾
ᱟᱨ ᱜᱚᱝᱠᱮ ᱱᱚᱣᱟ ᱫᱟᱥᱟᱸᱭ ᱫᱟᱬᱟᱱ ᱫᱟᱥᱟᱸᱟᱭ ᱫᱚ ᱢᱮᱱᱟᱜ ᱟᱠᱟᱫ ᱜᱮᱭᱟ ᱥᱮ ᱵᱟᱝ
ᱦᱳᱭ ᱜᱚᱝᱠᱮ ᱟᱞᱮ ᱥᱮᱱ ᱫᱚ ᱫᱟᱸᱥᱟᱭ ᱫᱟᱬᱟᱱ ᱫᱚ ᱢᱮᱱᱟᱜ ᱜᱮᱭᱟ ᱾ ᱟᱯᱮ ᱥᱮᱱ ᱜᱮ ᱚᱠᱟ ᱞᱮᱠᱟᱱ?
ᱟᱞᱮ ᱥᱮᱫ ᱦᱚᱸ ᱫᱟᱥᱟᱸᱭ ᱫᱚ ᱢᱚᱴᱟ ᱢᱩᱴᱤ ᱵᱷᱟᱜᱮ ᱜᱮ ᱪᱟᱹᱞᱩ ᱢᱮᱱᱟᱜ ᱟᱠᱟᱫᱟ ᱢᱟᱱᱮ ᱥᱮᱫᱟᱭ ᱪᱤᱼᱠᱟᱹ ᱠᱚ ᱪᱟᱞᱟᱣ ᱦᱤᱡᱩᱜ ᱠᱟᱱ ᱛᱟᱦᱮᱸᱱᱟ ᱾ ᱚᱱᱠᱟ ᱞᱮᱠᱟ ᱜᱮ ᱫᱟᱥᱟᱸᱭ ᱫᱚ ᱢᱚᱴᱟᱢᱩᱴᱤ ᱵᱷᱟᱜᱤ ᱜᱮᱞᱮ ᱨᱟᱹᱥᱠᱟᱹᱭ ᱜᱮᱭᱟ ᱾ ᱛᱚ ᱟᱯᱮ ᱜᱮ ᱛᱤᱱᱟᱹᱜ ᱫᱤᱱ ᱫᱤᱥᱚᱢ ᱫᱟᱬᱟᱱ ᱯᱮ ᱪᱟᱞᱟᱜ ᱜᱮᱭᱟ?
ᱦᱮᱸ ᱟᱞᱮ ᱦᱚᱸ ᱟᱢᱫᱟ ᱜᱮ ᱫᱤᱥᱚᱢ ᱫᱟᱬᱟᱱ ᱫᱚᱞᱮ ᱪᱟᱞᱟᱜ ᱜᱮᱭᱟ ᱫᱟᱸᱥᱟᱭ ᱯᱚᱨᱚᱵᱽ ᱟᱵᱚ ᱫᱚ ᱫᱤᱥᱚᱢ ᱫᱟᱬᱟᱱ ᱜᱮ ᱠᱟᱱ ᱛᱟᱵᱚᱱᱟ ᱛᱟᱦᱚᱞᱮ ᱠᱷᱟᱱ ᱫᱤᱥᱚᱢ ᱫᱤᱥᱚᱢ ᱫᱚᱞᱮ ᱫᱟᱬᱟᱭ ᱛᱟᱦᱮᱱ ᱜᱮᱭᱟ ᱫᱟᱸᱥᱟᱭ ᱦᱮᱸ ᱜᱚᱝᱠᱮ ᱟᱫᱚ ᱵᱟᱲᱟᱭ ᱥᱟᱱᱟᱭᱮᱫ ᱞᱤᱧᱟ ᱚᱻ ᱟᱞᱮ ᱵᱟᱲᱟᱭ ᱛᱟᱦᱮᱱᱟ ᱞᱮ ᱟᱞᱮᱫ ᱫᱚ ᱯᱮ ᱫᱤᱱ ᱾
ᱟᱪᱪᱷᱟ ᱾ ᱯᱮ ᱫᱤᱱ ᱯᱮ ᱫᱟᱲᱟᱭᱮᱫ ᱛᱟᱦᱮᱱᱟ ᱾ ᱟᱞᱮ ᱦᱚᱸ ᱜᱚᱝᱠᱮ ᱯᱮ ᱫᱤᱱ ᱾ ᱫᱟᱲᱟᱭᱮᱫ ᱛᱟᱦᱮᱱᱟ ᱟᱨ ᱟᱛᱩ ᱨᱮ ᱦᱟᱸᱜ ᱢᱤᱫ ᱫᱤᱱ ᱞᱮ ᱫᱟᱲᱟᱭᱮᱫ ᱛᱟᱦᱮᱱ ᱦᱟᱸᱜ ᱴᱳᱴᱟᱞ ᱯᱩᱱ ᱫᱤᱱ ᱦᱟᱸᱜ ᱾
ᱟᱞᱮ ᱦᱚᱸ ᱟᱹᱛᱩ ᱦᱚᱸ ᱨᱮᱞᱮ ᱫᱟᱬᱟ ᱟᱫᱚ ᱜᱚᱝᱠᱮ ᱟᱹᱞᱤᱧ ᱵᱟᱰᱟᱭ ᱥᱟᱱᱟᱭᱮᱫ ᱞᱤᱧᱟᱹ ᱦᱮᱸ ᱜᱚᱝᱠᱮ ᱟᱫᱚ ᱟᱹᱞᱤᱧ ᱟᱵᱮᱱ ᱴᱷᱮᱱ ᱠᱷᱚᱱ ᱵᱟᱰᱟᱭ ᱥᱟᱱᱟᱭᱮᱫ ᱞᱤᱧᱟ ᱡᱮ ᱱᱚᱜᱼᱚᱭ ᱟᱵᱚ ᱡᱟᱦᱟᱸ ᱫᱟᱸᱥᱟᱭ ᱵᱚᱱ ᱢᱟᱱᱟᱣᱮᱫ ᱠᱟᱱ ᱡᱟᱦᱟᱸ ᱟᱵᱚ ᱟᱵᱚᱣᱟᱜ ᱫᱟᱸᱥᱟᱭ ᱯᱚᱨᱚᱵᱽ ᱢᱮᱱᱟᱜ ᱟᱠᱟᱫ ᱚᱱᱟ ᱫᱚ ᱪᱮᱫ ᱠᱷᱟᱹᱛᱤᱨ ᱵᱚ ᱢᱟᱱᱟᱣ ᱛᱟᱦᱮᱸᱫ?
ᱛᱚ ᱱᱚᱣᱟ ᱤᱫᱤ ᱠᱟᱛᱮ ᱫᱚ ᱦᱟᱸᱜ ᱜᱚᱝᱠᱮ ᱩᱱᱟᱹᱜ ᱠᱤᱪᱷᱩ ᱫᱚ ᱵᱟᱝᱞᱤᱧ ᱵᱟᱲᱟᱭᱟ ᱛᱚ ᱛᱷᱚᱲᱟ ᱛᱷᱚᱲᱟ ᱞᱤᱧ ᱟᱸᱡᱚᱢ ᱠᱟᱫᱟ ᱵᱟᱝ ᱢᱟ ᱡᱮ ᱢᱤᱫᱴᱮᱡ ᱢᱟᱱᱮ ᱪᱮᱫ ᱟᱨᱠᱤ ᱪᱮᱫ ᱞᱟᱹᱲᱦᱟᱹᱭ ᱦᱩᱭ ᱞᱮᱱ ᱠᱷᱟᱹᱛᱤᱨ ᱦᱩᱭ ᱞᱮᱱᱟ ᱛᱚ ᱚᱱᱟ ᱤᱫᱤ ᱠᱟᱛᱮ ᱪᱮᱫᱼᱠᱟ ᱦᱟᱸᱜ ᱢᱮᱱᱟᱜ ᱟᱠᱟᱫᱟ ᱠᱟᱦᱱᱤ ᱩᱱᱟᱹᱜ ᱪᱮᱫ ᱦᱚᱸ ᱵᱟᱹᱞᱤᱧ ᱵᱟᱰᱟᱭ ᱡᱩᱫᱤ ᱵᱮᱱ ᱵᱟᱲᱟᱭ ᱠᱷᱟᱱ ᱟᱵᱤᱱ ᱜᱮ ᱞᱟᱹᱭ ᱵᱤᱱ
ᱚ ᱜᱚᱝᱠᱮ ᱟᱹᱞᱤᱧᱟᱜ ᱡᱟᱦᱟᱸ ᱛᱤᱱᱟᱹᱜ ᱵᱟᱰᱟᱭ ᱢᱮᱱᱟᱜ ᱟᱠᱟᱫᱟ ᱚᱱᱟ ᱫᱚ ᱵᱟᱝᱢᱟ ᱯᱟᱹᱦᱤᱞ ᱵᱤᱫᱟᱹᱞ ᱨᱮᱱᱟᱜ ᱦᱟᱲᱟᱢ ᱦᱟᱯᱲᱟᱢ ᱠᱚᱣᱟᱜ ᱠᱟᱛᱷᱟ ᱞᱮᱠᱟᱛᱮ ᱡᱟᱦᱟᱸ ᱛᱤᱱᱟᱹᱜ ᱞᱤᱧ ᱟᱸᱡᱚᱢ ᱛᱤᱭᱳᱟᱹᱜ ᱟᱠᱟᱫᱟ ᱮ ᱚᱱᱟ ᱞᱮᱠᱟ ᱛᱮᱫᱚ ᱦᱩᱭᱩᱜ ᱠᱟᱱᱟ ᱡᱮ ᱵᱟᱝᱢᱟ ᱯᱟᱹᱦᱤᱞ ᱚᱠᱛᱮ ᱮᱻ ᱦᱩᱫᱩᱲ ᱫᱩᱨᱜᱟᱹ ᱧᱩᱛᱩᱢᱟᱱ ᱢᱤᱫᱴᱟᱝ ᱟᱵᱚᱨᱮᱱ ᱟᱹᱰᱤ ᱢᱟᱨᱟᱝ ᱦᱚᱲᱮ ᱛᱟᱦᱮᱸ ᱠᱟᱱᱟ ᱾
ᱦᱮᱸ ᱦᱮᱸ ᱦᱮᱸ ᱾
ᱦᱮᱸ ᱟᱫᱚ ᱩᱱᱤ ᱫᱚ ᱟᱵᱚ ᱥᱟᱱᱛᱟᱲ ᱜᱮ ᱛᱟᱦᱮᱸ ᱠᱟᱱᱟ ᱟᱫᱚ ᱟᱨ ᱫᱤᱠᱩ ᱪᱷᱟᱹᱛᱤᱠ ᱡᱤᱛᱟᱹ ᱨᱮᱱ ᱡᱟᱦᱟᱸᱭ ᱵᱚᱸᱜᱟᱭ ᱛᱟᱦᱮᱸ ᱠᱟᱱ ᱫᱚ ᱢᱮᱱ ᱵᱟᱲᱟᱭᱟᱠᱚ ᱚᱱᱠᱟ ᱫᱩᱨᱜᱟᱹ
ᱦᱮᱸ ᱦᱮᱸ ᱾
ᱦᱮᱸ᱾ ᱟᱫᱚ ᱩᱱᱤ ᱜᱮ ᱵᱟᱝ ᱢᱟ ᱩᱱᱤ ᱦᱩᱫᱩᱲ ᱫᱩᱨᱜᱟᱹ ᱠᱮ ᱦᱟᱨᱟᱣ ᱠᱟᱫᱮ ᱛᱟᱦᱮᱸᱜ ᱞᱟᱹᱲᱦᱟᱹᱭ ᱨᱮ
ᱚ ᱟᱪᱪᱷᱟ ᱾
ᱦᱮᱸ ᱟᱫᱚ ᱟᱵᱚ ᱥᱟᱱᱛᱟᱲ ᱦᱚᱯᱚᱱᱟᱜ ᱫᱚ ᱢᱚᱱᱮ ᱛᱟᱦᱮᱸᱫ ᱠᱚ ᱵᱟᱝ ᱢᱟ ᱫᱩᱨᱜᱟᱹ ᱫᱚ ᱵᱟᱝ ᱢᱟ ᱟᱵᱚ ᱦᱩᱫᱩᱲ ᱫᱩᱨᱜᱟᱹ ᱡᱟᱦᱟᱸ ᱨᱮᱠᱚ ᱩᱠᱩ ᱟᱠᱟᱫᱮᱭᱟ ᱛᱟᱦᱚᱞᱮ ᱟᱵᱚ ᱫᱚ ᱚᱱᱟ ᱫᱩᱣᱟᱹᱨ ᱫᱟᱬᱟᱱ ᱧᱮᱞ ᱞᱟᱹᱜᱤᱫ ᱜᱮ ᱩᱱᱤ ᱦᱩᱫᱩᱲᱫᱩᱨᱜᱟᱹ ᱜᱮ ᱯᱟᱸᱡᱟ ᱞᱟᱹᱜᱤᱫ ᱜᱮ ᱟᱵᱚ ᱫᱤᱥᱚᱢ ᱵᱚᱱ ᱫᱟᱲᱟᱭ ᱫᱟᱸᱥᱟᱭ ᱫᱚ